ᱦᱮᱞᱳ!
ᱦᱮᱞᱳ! ᱦᱮᱞᱳ! ᱦᱮᱞᱳ! ᱢᱮᱱᱫᱟᱞᱤᱧ ᱞᱚᱲ ᱫᱚᱻ ᱟᱸᱡᱚᱢ ᱧᱟᱢᱚᱜ ᱠᱟᱱᱟ ᱥᱮ ᱵᱟᱝ?
ᱦᱮᱸ ᱟᱡᱚᱢ ᱧᱟᱢᱚᱜ ᱠᱟᱱᱟ, ᱟᱡᱚᱢ ᱧᱟᱢᱚᱜ ᱠᱟᱱᱟ ᱞᱟᱹᱭ ᱵᱤᱱ ᱜᱚᱢᱠᱮ᱾
ᱦᱳᱭ, ᱡᱚᱦᱟᱨ ᱜᱮ᱾
ᱦᱮᱸ ᱡᱚᱦᱟᱨ ᱜᱮ ᱡᱚᱦᱟᱨ ᱜᱮ, ᱟᱨ ᱛᱟᱦᱚᱞᱮ ᱚᱠᱟᱞᱮᱠᱟ ᱢᱮᱱᱟᱜ ᱟᱠᱟᱜ ᱵᱤᱱᱟ?
ᱦᱳᱻᱭ ᱱᱟᱯᱟᱭ ᱵᱟᱲᱟ ᱜᱮ, ᱟᱵᱮᱱ ᱜᱮ?
ᱟᱹᱞᱤᱧ ᱦᱚᱸ ᱱᱟᱯᱟᱭ ᱜᱮ ᱢᱮᱱᱟᱜ ᱟᱠᱟᱜ ᱞᱤᱧᱟ ᱪᱟᱸᱫᱳ ᱵᱚᱸᱜᱟᱼᱟᱜ ᱫᱟᱭᱟ ᱢᱟᱭᱟ ᱛᱮ᱾ ᱟᱨ ᱛᱟᱦᱚᱞᱮ ᱪᱮᱜ ᱠᱚᱵᱤᱱ ᱠᱟᱹᱢᱤ ᱵᱟᱲᱟᱭᱮᱜᱼᱟ?
ᱪᱤᱜ ᱜᱮ ᱵᱟᱝ, ᱚᱱᱮ ᱫᱩᱲᱩᱵ ᱵᱟᱲᱟ ᱦᱩᱭ ᱠᱟᱱᱟ ᱮᱠᱷᱚᱱ ᱫᱚ᱾
ᱟᱪᱪᱷᱟ, ᱟᱪᱪᱷᱟ! ᱟᱹᱞᱤᱧ ᱦᱚᱸ ᱱᱚᱜᱼᱚᱭ ᱢᱟᱴ ᱥᱮᱜ ᱞᱤᱧ ᱦᱮᱡ ᱠᱟᱱᱟ ᱦᱟᱸᱜ ᱫᱟᱜ ᱠᱟᱹᱴᱤᱜ ᱮ ᱯᱷᱟᱠᱟ ᱧᱚᱜ ᱠᱟᱫᱟᱭ ᱛᱚ᱾
ᱚᱻ ᱯᱷᱩᱴᱵᱚᱞ ᱠᱷᱮᱞ ᱞᱟᱹᱜᱤᱫ?
ᱦᱩᱸ! ᱵᱟᱝ ᱵᱟᱝ ᱚᱝᱠᱟ ᱯᱟᱠᱟ, ᱦᱮᱸᱜ!
ᱢᱮᱱᱫᱤᱧ ᱯᱷᱩᱴᱵᱚᱞ ᱠᱩᱫᱚ ᱠᱷᱮᱞ ᱛᱟᱦᱮᱱ ᱜᱮᱭᱟᱯᱮ ᱟᱯᱮᱥᱮᱫ ᱫᱚ?
ᱵᱟᱢ ᱰᱟ᱾ ᱫᱟᱜ ᱫᱟᱭ ᱦᱟᱸᱜ ᱱᱚᱸᱛᱮ ᱫᱚ ᱚᱝᱠᱟ ᱫᱚ ᱵᱟᱝ ᱠᱷᱮᱞ ᱦᱳᱭᱳᱜ ᱠᱟᱱᱟ ᱱᱤᱛᱚᱜ ᱫᱚ, ᱟᱯᱮᱥᱮᱜ ᱫᱚ?
ᱟᱞᱮ ᱥᱮᱜ ᱫᱚ ᱠᱷᱮᱞ ᱠᱟᱱ ᱜᱮᱭᱟ ᱠᱚ, ᱠᱟᱹᱴᱤᱜ ᱠᱟᱹᱴᱤᱜ ᱜᱤᱫᱽᱨᱟᱹ ᱟᱫᱚ ᱞᱟᱹ ᱴᱩ ᱜᱤᱫᱽᱨᱟᱹ ᱫᱚ ᱠᱷᱮᱞᱟ ᱪᱟᱞᱟᱣ ᱠᱟᱱᱟ ᱠᱚ ᱵᱟᱭᱨᱮ ᱥᱮᱜ᱾
ᱟᱪᱪᱷᱟ ᱟᱪᱪᱷᱟ ᱟᱹᱰᱤ ᱱᱟᱯᱟᱭ ᱟᱹᱰᱤ ᱱᱟᱯᱟᱭ, ᱚᱱᱛᱮ ᱫᱟᱜ ᱫᱟᱭ ᱥᱮ ᱵᱟᱝ ᱜᱚᱝᱠᱮ ᱛᱟᱦᱞᱮ?
ᱦᱮᱸ ᱫᱟᱜ ᱠᱮᱜ ᱜᱮᱭᱟᱭ᱾ ᱠᱟᱹᱴᱤᱡ ᱪᱩᱞᱩᱝ ᱚᱱᱟ ᱫᱚ ᱟᱹᱥᱩᱲ ᱠᱟᱫᱟ, ᱚᱱᱟ ᱫᱟᱜ ᱮᱜ ᱠᱟᱱᱮ ᱠᱟᱹᱴᱤᱡ ᱪᱩᱞᱩᱝ ᱚᱱᱟ ᱟᱥᱩᱲ ᱫᱟᱭ᱾
ᱚ ᱟᱞᱮᱥᱮᱜ ᱦᱚᱸ-ᱚᱭ ᱫᱟᱜ ᱫᱚ ᱫᱟᱜ ᱫᱟᱜ ᱞᱮᱠᱟᱜᱮ ᱵᱩᱡᱷᱟᱹᱜ ᱠᱟᱱᱟ ᱦᱟᱸᱜ ᱠᱟᱹᱴᱤᱡ ᱠᱟᱹᱴᱤᱡ ᱫᱟᱜ ᱫᱚ ᱫᱟᱜ ᱫᱟᱭ᱾ᱟᱸᱡᱚᱢᱚᱜ ᱠᱟᱱᱟ?
ᱛᱟᱞ, ᱦᱳᱭ ᱦᱳᱭ ᱟᱸᱡᱚᱢᱚᱜ ᱠᱟᱱ ᱜᱮᱭᱟ᱾
ᱦᱳᱭ ᱦᱳᱭ᱾
ᱛᱟᱞ ᱫᱚ ᱜᱚᱝᱠᱮ ᱚᱱᱛᱮ ᱫᱚ ᱪᱟᱥ ᱵᱟᱥ ᱠᱚᱫᱚ ᱛᱤᱱᱟᱹᱜ ᱥᱟᱹᱜᱤᱱ ᱞᱟᱦᱟᱣ ᱠᱟᱱ ᱛᱟᱵᱤᱱᱟ?
ᱪᱟᱥᱵᱟᱥ ᱫᱚ ᱦᱟᱸᱜ ᱩᱱᱟᱹᱜ ᱥᱟᱹᱜᱤᱱ ᱫᱚ ᱟᱹᱣᱨᱤ ᱞᱟᱦᱟᱜ ᱛᱟᱞᱮᱭᱟ, ᱵᱟᱹᱭᱦᱟᱹᱲ ᱜᱮ ᱪᱟᱥ ᱦᱩᱭᱩᱜ ᱠᱟᱱᱟ᱾
ᱟᱸᱻ ᱛᱟᱦᱚᱞᱮ ᱫᱚᱻ ᱢᱟᱱᱮᱻ ᱟᱯᱮᱻ ᱚᱱᱟ ᱠᱚᱨᱮ ᱫᱚ ᱢᱟᱱᱮ ᱠᱷᱮᱞᱟ ᱢᱮᱞᱟ ᱠᱚᱦᱚᱸ ᱟᱲᱟᱣᱮᱜ ᱠᱟᱱ ᱛᱮ ᱠᱚ ᱥᱮ ᱵᱟ ᱚᱱᱟ ᱠᱚᱨᱮ ᱮᱠᱷᱚᱱ ᱫᱚ ᱠᱷᱮᱞᱟ ᱥᱤᱡᱤᱱ ᱠᱟᱱ ᱛᱮ?
ᱦᱩᱸ ᱦᱳᱭ ᱫᱚ ᱦᱳᱭ ᱵᱟᱲᱟᱜ ᱠᱟᱱᱟ, ᱟᱫᱚ ᱦᱟᱸᱜ ᱪᱟᱥ ᱠᱟᱹᱢᱤ ᱠᱷᱟᱹᱛᱤᱨ ᱛᱮᱫᱚ ᱵᱟᱝ ᱪᱟᱞᱟᱣ ᱵᱟᱲᱟᱭ ᱦᱩᱭᱩᱜ ᱠᱟᱱᱟ ᱪᱟᱥ ᱨᱮᱜᱮ ᱠᱷᱟᱴᱟᱜ ᱦᱩᱭᱩᱜ ᱠᱟᱱᱟ ᱛᱚ, ᱱᱚᱣᱟ ᱵᱤᱱ ᱪᱟᱥ ᱞᱮᱠᱷᱟᱱ ᱫᱚ ᱦᱟᱸᱜ ᱵᱚᱪᱷᱚᱨ ᱫᱤᱱ ᱨᱮ ᱪᱮᱜ ᱵᱤᱱ ᱡᱚᱢᱟ?
ᱦᱩᱸ ᱦᱩᱸ᱾
ᱥᱮ ᱵᱟᱝ?
ᱦᱳᱭ ᱚᱱᱟ ᱦᱚᱸᱛᱚ ᱠᱟᱱ ᱜᱮᱭᱟ, ᱵᱟᱢ ᱪᱟᱥ ᱞᱮᱠᱟᱡ ᱪᱤᱢ ᱡᱚᱢᱮᱜ-ᱟ
ᱦᱮᱸ ᱦᱮᱸ, ᱛᱚ ᱛᱤᱱᱟᱹᱜ ᱥᱟᱹᱜᱤᱧ ᱠᱮᱫᱟᱯᱮ ᱜᱚᱝᱠᱮ ᱟᱯᱮ ᱫᱚ ᱪᱟᱥ ᱫᱚ?
ᱟᱞᱮ ᱫᱚ ᱢᱩᱪᱟᱹᱜ ᱠᱟᱫᱟᱞᱮ᱾
ᱟᱪᱪᱷᱟ ᱟᱪᱪᱷᱟ ᱟᱹᱰᱤ ᱱᱟᱯᱟᱭ ᱫᱚ ᱛᱟᱦᱞᱮ ᱜᱚᱢᱠᱮ ᱟᱹᱰᱤ ᱛᱟᱲᱟᱛᱟᱲᱤ ᱯᱮ ᱢᱩᱪᱟᱹᱫ ᱠᱮᱜ-ᱟ᱾
ᱦᱳ ᱟᱫᱚ ᱮᱠᱷᱚᱱ ᱫᱚ ᱮᱴᱮᱜ ᱵᱟᱲᱟ ᱦᱩᱭᱩᱜ ᱠᱟᱱᱟ᱾
ᱦᱩᱸ᱾
ᱦᱚᱸ ᱚᱱᱟ ᱠᱚᱜᱮ ᱮᱴᱮᱜ ᱵᱟᱲᱟ ᱟᱨ ᱚᱱᱟ ᱱᱮᱞ ᱵᱟᱲ ᱜᱮ ᱩᱱᱠᱩ ᱰᱟᱹᱝᱨᱤ ᱠᱚᱜᱮ ᱮᱠᱷᱚᱱ ᱫᱚ, ᱟᱨ ᱚᱲᱟᱜ ᱨᱮᱱ ᱦᱚᱸ ᱢᱮᱱᱟᱜ
ᱟᱞᱮ ᱥᱮᱫ ᱫᱚ ᱦᱟᱜ ᱚᱱᱰᱮ ᱱᱤᱛᱚᱜ ᱾ ᱪᱮᱫ ᱵᱮᱱ ᱞᱟᱹᱭ ᱫᱟ?
ᱢᱮᱱᱮᱠᱷᱟᱱ ᱮᱠᱷᱚᱱ ᱫᱚ ᱜᱟᱹᱭ ᱠᱚᱦᱚᱸ ᱟᱲᱟᱜ ᱠᱟᱹᱠᱩᱣ ᱠᱚ ᱟᱫᱚ ᱚᱱᱟ ᱞᱟᱹᱜᱤᱫ ᱮᱴᱮᱜ ᱵᱟᱲᱟ ᱦᱩᱭᱩᱜ ᱠᱟᱱᱟ᱾
ᱟᱪᱷᱟ ᱟᱪᱪᱷᱟ ᱟᱹᱰᱤ ᱱᱟᱯᱟᱭ᱾
ᱦᱳᱭ ᱦᱳᱭ ᱞᱟᱹᱭ ᱵᱮᱱ?
ᱛᱟᱦᱞᱮ ᱜᱚᱝᱠᱮ ᱪᱮᱫ ᱵᱚᱞᱮ ᱟᱯᱮ ᱥᱮᱫ ᱫᱚ ᱵᱤᱨ ᱫᱤᱥᱚᱢ ᱠᱟᱱᱟ ᱥᱮ ᱵᱤᱞᱟᱹᱛ ᱫᱤᱥᱚᱢ ᱠᱟᱱᱟ?
ᱚᱞᱮ ᱥᱮᱜ ᱫᱚ ᱚᱝᱠᱟ
ᱦᱮᱞᱳ
ᱴᱟᱺᱰᱤ ᱫᱤᱥᱚᱢ ᱠᱟᱱᱟ, ᱴᱟᱺᱰᱤ ᱫᱤᱥᱚᱢ ᱴᱟᱺᱰᱤ ᱫᱤᱥᱚᱢ᱾
ᱟᱪᱷᱟ ᱟᱪᱷᱟ ᱟᱹᱰᱤ ᱱᱟᱯᱟᱭ᱾
ᱦᱩᱸ ᱛᱟᱦᱚᱞᱮ ᱫᱚ ᱜᱚᱝᱠᱮ ᱢᱤᱫᱴᱮᱱ ᱠᱟᱛᱷᱟᱧ ᱠᱩᱞᱤᱭᱮᱜ ᱢᱮᱭᱟ᱾
ᱦᱮᱸ ᱦᱮᱸ ᱞᱟᱹᱭ ᱵᱤᱱ ᱮᱠᱫᱚᱢ ᱮᱠᱫᱚᱢ᱾
ᱢᱮᱱᱮᱜ ᱠᱟᱱᱟᱞᱤᱧ ᱚᱱᱟ ᱡᱟᱦᱟᱸᱨᱮ ᱢᱟᱱᱮ ᱨᱚᱯᱚᱲ ᱠᱟᱱᱟ ᱞᱟᱝ ᱚᱱᱟ ᱤᱭᱟᱹ ᱠᱟᱱᱟ ᱢᱟᱱᱮ, ᱚᱱᱟ ᱮᱯ ᱨᱮ
ᱦᱮᱸ ᱦᱮᱸ᱾
ᱚᱱᱟ ᱫᱚᱻ ᱢᱮᱱᱮᱜ ᱠᱟᱱ ᱛᱮᱠᱚ ᱛᱤᱦᱤᱧ ᱵᱚᱱᱫᱚᱜ-ᱟ ᱢᱟᱱᱮ ᱛᱤᱭᱤᱥ ᱛᱟᱹᱨᱤᱠ ᱠᱟᱱ ᱜᱮᱭᱟ ᱵᱟᱝ? ᱢᱟᱱᱮ ᱛᱤᱦᱤᱧ ᱞᱮᱠᱟᱢᱮᱱ ᱮᱫᱟ ᱛᱤᱦᱤᱧ ᱵᱚᱱᱫᱚᱜ-ᱟ, ᱢᱟᱱᱮ ᱮᱠᱷᱚᱱ ᱦᱚᱸ ᱵᱟᱝ ᱵᱚᱱᱫᱚ ᱟᱠᱟᱱᱟ᱾ ᱟᱨ ᱚᱱᱟ ᱯᱚᱭᱥᱟ ᱠᱚᱨᱮᱱᱟᱜ ᱦᱚᱸ ᱢᱟᱱᱮ ᱜᱤᱞᱤᱡ ᱟᱠᱟᱫᱟᱭ ᱟᱭᱢᱟ ᱦᱚᱲᱟᱜ ᱧᱮᱞᱮᱜ ᱠᱟᱱᱟ᱾
ᱦᱮᱸ ᱦᱮᱸ ᱦᱮᱸ᱾
ᱦᱳᱭ ᱚᱱᱟᱠᱚ ᱱᱤᱭᱮ ᱜᱮ ᱢᱟᱱᱮ ᱟᱢᱟᱜ ᱚᱱᱠᱟ ᱯᱚᱨᱚᱵᱚᱞᱮᱢ ᱦᱩᱭ ᱠᱟᱱ ᱛᱟᱢᱟ ᱥᱮ ᱵᱟᱝ ᱚᱱᱟᱠᱚ? ᱠᱩᱞᱤ ᱠᱮᱢᱟ, ᱦᱩᱭ ᱠᱟᱱ ᱛᱟᱢᱟ ᱠᱷᱟᱱ ᱞᱟᱹᱭ ᱠᱤᱧᱟᱹᱢ ᱠᱟᱹᱴᱤᱡ᱾
ᱟᱫᱚ ᱤᱧᱦᱚᱸ ᱚᱱᱠᱟᱜᱮ ᱦᱟᱸᱜ ᱜᱚᱞᱯᱚ ᱫᱚ ᱦᱚᱜ-ᱚᱭ ᱛᱚ ᱦᱩᱭᱱᱟ ᱟᱫᱚ᱾ ᱵᱮᱝᱠ ᱮᱠᱟᱣᱩᱱᱴ ᱫᱚ ᱱᱤᱛ ᱦᱚᱸ ᱟᱹᱣᱨᱤ ᱮᱰᱚᱜ ᱛᱤᱧᱟᱹ ᱤᱧᱟᱹᱜ ᱦᱚᱸ᱾ ᱵᱩᱡᱷᱟᱹᱣ ᱠᱮᱫᱟ ᱵᱮᱱ ᱜᱚᱝᱠᱮ᱾
ᱚᱻ ᱤᱧᱟᱹᱜ ᱢᱟᱱᱮ ᱴᱟᱠᱥ ᱠᱚᱦᱚᱸ ᱠᱚᱢᱯᱤᱞᱤᱴ ᱠᱟᱫᱤᱧ ᱥᱟᱱᱟᱢ᱾ ᱟᱫᱚ ᱚᱱᱟ ᱭᱩ ᱯᱤ ᱟᱭᱤ ᱜᱤ
ᱦᱮᱸ ᱦᱮᱸ ᱚᱱᱟ ᱜᱮᱛᱚ ᱦᱟᱸᱜ ᱰᱤᱪᱤ ᱛᱤᱥ ᱠᱚ ᱮᱢᱚᱜ-ᱟ᱾ ᱟᱨ ᱱᱤᱭᱟᱹ ᱥᱩᱱᱤ ᱨᱚᱵᱤ ᱵᱟᱨ ᱦᱟᱸᱜ ᱯᱮᱢᱮᱱᱴ ᱨᱮᱱᱟᱜ ᱠᱟᱛᱷᱟ ᱛᱟᱦᱮᱸ ᱠᱟᱱᱟ᱾ ᱛᱟᱦᱚᱸᱞᱮ ᱦᱟᱸᱜ ᱵᱟᱠᱚ ᱮᱢ ᱠᱟᱜ ᱞᱮᱭᱟ ᱵᱟᱨ ᱯᱮ
ᱚ ᱟᱵᱟ ᱢᱟᱱᱮ, ᱟᱢ ᱫᱚᱢ ᱢᱟᱨᱤᱣᱩ ᱠᱟᱱᱟᱢ? ᱢᱟᱱᱮ ᱥᱮ ᱱᱟᱣᱟ ᱱᱟᱣᱟ ᱜᱮᱢ ᱠᱷᱩᱞᱟᱹᱣ ᱟᱠᱟᱫᱟ ᱚᱱᱟ?
ᱦᱮᱸ ᱦᱮᱸ ᱱᱟᱣᱟ ᱱᱟᱣᱟ ᱜᱮᱧ ᱠᱷᱩᱞᱟᱹᱣ ᱟᱠᱟᱫᱟ᱾
ᱚ ᱟᱫᱚ ᱢᱟᱱᱮ ᱤᱭᱟᱹ ᱵᱮᱝᱠ ᱮᱠᱟᱣᱩᱱᱴ ᱠᱚᱫᱚᱢ ᱞᱤᱝᱠ ᱠᱟᱜ ᱛᱮ, ᱥᱮ ᱵᱟᱢ ᱞᱤᱝᱠ ᱠᱟᱫᱟ ᱮᱠᱷᱚᱱ ᱫᱚ?
ᱟᱹᱣᱨᱤ ᱟᱹᱣᱨᱤ ᱟᱹᱣᱨᱤ ᱟᱹᱣᱨᱤ ᱟᱫᱚ ᱦᱟᱸᱜ ᱟᱨᱦᱚ ᱜᱟ ᱛᱮ ᱠᱚᱠᱚ ᱠᱚᱨᱟᱣ ᱠᱟᱜ-ᱟ ᱛᱚ᱾ ᱩᱱᱠᱩᱣᱟᱜ ᱦᱚᱸ ᱵᱟᱝ ᱦᱮᱡ ᱦᱮᱡ ᱠᱟᱱ ᱛᱟᱠᱚᱣᱟ᱾ ᱚᱱᱟ ᱚᱱᱠᱟ ᱜᱮ ᱡᱟᱹᱱᱤᱡ ᱟᱞᱮᱭᱟᱜ ᱦᱚᱸ ᱮ ᱱᱚᱣᱟ ᱦᱚᱸ᱾ ᱦᱚᱸ ᱵᱮᱝᱠ ᱛᱮᱠᱚ ᱤᱢᱟᱹᱧᱟᱹ᱾ ᱟᱨ ᱜᱚᱝᱠᱮ ᱟᱢ ᱫᱚᱠᱚ ᱮᱢ ᱠᱟᱜ ᱢᱮᱭᱟ ᱥᱮ ᱵᱟᱝ?
ᱵᱟᱹᱠᱩ ᱮᱢ ᱠᱟᱫᱤᱧᱟᱹ ᱴᱟᱥᱠ ᱠᱩᱧ ᱠᱚᱢᱯᱤᱞᱤᱴᱮ ᱠᱟᱱ ᱜᱮᱭᱟ, ᱴᱟᱥᱠ ᱫᱚ ᱚᱱᱟ ᱛᱤᱨᱤᱥ ᱴᱤ ᱢᱮᱱᱟᱜ-ᱟ᱾ ᱚᱱᱟ ᱫᱚ ᱚᱞ ᱴᱟᱥᱠ ᱫᱚᱧ ᱠᱚᱢᱯᱞᱮᱴ ᱟᱠᱟᱫᱟ᱾ ᱟᱫᱚ ᱱᱟᱣᱟ ᱞᱮᱠᱟ ᱴᱟᱥᱠ ᱫᱚ ᱵᱟᱹᱠᱩ ᱮᱢ ᱟᱠᱟᱫᱤᱧᱟᱹ᱾ ᱟᱫᱚ ᱚᱱᱟᱜᱮᱻ ᱭᱩ ᱯᱤ ᱟᱭ ᱨᱮᱧ ᱢᱟᱱᱮᱧ ᱞᱤᱝᱠ ᱞᱟᱜᱟᱣᱮᱫ ᱛᱟᱦᱮᱸᱱᱟ ᱚᱱᱟ ᱫᱚ ᱵᱟᱝ ᱞᱤᱝᱚᱜ ᱠᱟᱱᱟ ᱢᱮᱱᱫᱟᱭ ᱟᱨᱚ ᱠᱚᱢᱯᱞᱤᱴ ᱢᱮ ᱴᱟᱠᱥ᱾ ᱟᱫᱚ ᱚᱱᱟᱜᱤᱧ ᱠᱩᱞᱤ ᱭᱮᱜ ᱠᱩᱞᱤ ᱠᱮᱫ ᱢᱮᱭᱟ, ᱟᱫᱚ ᱯᱟᱥᱮᱜ ᱟᱢᱟᱜ ᱡᱷᱤᱡ ᱠᱟᱱ ᱛᱟᱢ᱾
ᱵᱟ ᱵᱟ ᱤᱧᱟᱹᱜ ᱦᱚᱸ ᱚᱱᱮ ᱚᱱᱠᱟ ᱠᱚᱢᱯᱤᱞᱤᱴ ᱫᱚ ᱦᱟᱸᱜ ᱦᱮᱸ ᱞᱟᱹᱭ ᱵᱤᱱ᱾
ᱟᱨ ᱢᱤᱫᱴᱮᱱ ᱚᱱᱟ ᱚᱸᱰᱮ ᱤᱭᱟᱹ ᱠᱷᱚᱱᱟᱜ ᱜᱨᱩᱯ ᱚᱱᱟᱭ ᱠᱩᱞ ᱠᱟᱫᱟ ᱠᱚ ᱚᱱᱟ ᱠᱮᱡᱮ ᱮᱱ ᱨᱮᱠᱚᱨᱰᱤᱝ ᱜᱨᱩᱯ ᱥᱮ ᱪᱮᱫ ᱢᱤᱫᱴᱮᱱ ᱟᱨᱚ ᱱᱟᱣᱟ ᱠᱷᱩᱞᱟᱹᱜ ᱠᱟᱱᱟ ᱪᱮᱫ
ᱦᱮᱸᱻ ᱚᱱᱟ ᱫᱚ ᱦᱟᱸᱜ ᱢᱤᱫ ᱢᱤᱫᱜᱷᱚᱱᱴᱟ ᱠᱟᱛᱮ ᱨᱮᱠᱚᱰᱤᱧᱟ ᱵᱟᱨ ᱦᱚᱲ ᱛᱮ᱾
ᱦᱳᱭ ᱦᱳ ᱚᱱᱟᱫᱚᱻ᱾ ᱚᱱᱟᱫᱚ ᱢᱟᱱᱮᱻ᱾ ᱤᱭᱟᱹ ᱠᱟᱱᱟ ᱨᱤᱭᱟᱨᱤ ᱜᱮᱭᱟ ᱥᱮ ᱚᱱᱠᱟ ᱤᱭᱟᱹ ᱟᱫᱚᱢ ᱵᱚᱱ ᱞᱟᱹᱭᱮᱫ ᱠᱟᱱᱟ ᱜᱳ ᱚᱱᱟ ᱫᱚ ᱤᱭᱟᱹ ᱞᱮᱠᱟᱱᱟᱜ ᱠᱟᱱᱟ ᱥᱠᱮᱢ᱾ ᱠᱚᱣᱟ ᱠᱚ ᱥᱮ ᱦᱟᱝᱠᱟ ᱱᱟᱝᱠᱟ᱾
ᱪᱮᱫ ᱠᱮᱠᱟ ᱵᱤᱱ ᱞᱟᱹᱭ ᱫᱟ? ᱵᱟᱝᱞᱤᱧ ᱵᱩᱡ ᱛᱤᱭᱳᱜ ᱫᱟᱲᱮᱭᱟᱫᱟ᱾
ᱢᱮᱱᱮᱫ ᱠᱚᱣᱟᱚᱱ ᱚᱱᱮ ᱡᱟᱦᱟᱸ ᱱᱟᱶᱟ ᱜᱮ ᱮᱠᱷᱚᱱ ᱛᱩᱭᱮᱫ ᱠᱟᱱᱟ ᱠᱚ, ᱚᱱᱮ ᱨᱮᱠᱚᱨᱰᱤᱝᱟ᱾
ᱦᱮᱸ᱾ ᱦᱩᱸ᱾
ᱛᱚᱻ ᱜᱟᱛᱮ ᱠᱚᱦᱚᱸ ᱠᱚᱴᱤ ᱫᱚ ᱞᱟᱹᱭᱮᱫ ᱠᱟᱱᱟ ᱠᱚ ᱚᱱᱟᱫᱚ ᱢᱤᱫᱴᱮᱱ ᱤᱭᱟᱹ ᱠᱟᱱᱟ ᱚᱱᱟ ᱦᱚᱣᱟᱴᱥᱮᱯ ᱦᱮᱠ᱾ ᱛᱟᱢᱟ ᱦᱟᱝᱠᱟᱜ ᱛᱟᱢᱟ᱾ ᱚᱱᱟᱜᱤᱧ ᱠᱩᱞᱤ ᱠᱮᱫ ᱢᱮᱭᱟ, ᱚᱱᱟ ᱫᱚ ᱥᱟᱹᱨᱤ ᱠᱟᱱᱟ᱾ ᱥᱮ ᱚᱱᱠᱟ ᱜᱮᱻ᱾
ᱵᱟᱝ ᱵᱟᱝ ᱚᱱᱠᱟ ᱫᱚ ᱦᱟᱸᱜ ᱵᱟᱝ ᱠᱟᱱᱟ᱾ ᱞᱟᱦᱟ ᱫᱚ ᱩᱱᱟᱹᱜ ᱜᱟᱱ ᱦᱚᱲ ᱫᱚ ᱦᱟᱸᱜ ᱵᱟᱠᱚ ᱠᱚᱨᱟᱣᱮᱫ ᱛᱟᱦᱮᱸ ᱦᱮᱸ ᱥᱮ ᱵᱟᱝ᱾ ᱱᱚᱣᱟ ᱠᱟᱢᱤ ᱫᱚ ᱟᱰᱤ ᱦᱚᱲ ᱦᱟᱸᱜ ᱡᱚᱯᱲᱟᱣ ᱢᱮᱱᱟᱜ ᱠᱟᱫ ᱠᱚᱣᱟ ᱥᱩᱫᱩ ᱟᱵᱚᱼᱼ ᱚᱱᱠᱟ ᱡᱮ ᱵᱮᱠᱟᱨ ᱦᱚᱲ ᱚᱱᱠᱟ ᱫᱚ ᱵᱟᱝ ᱮᱸ ᱥᱤᱠᱠᱷᱤᱛᱚ ᱦᱚᱲ ᱦᱚᱸ ᱢᱮᱱᱟᱜ ᱠᱟᱫ ᱠᱚᱣᱟ᱾ ᱟᱨ ᱡᱩᱫᱤ ᱱᱚᱝᱠᱟ ᱦᱩᱭ ᱠᱚᱜᱼᱟ ᱛᱟᱦᱞᱮ ᱟᱰᱤ ᱫᱤᱱ ᱨᱮ ᱜᱮ ᱦᱩᱭ ᱠᱚᱜᱼᱟ ᱦᱮᱸᱥᱮ ᱵᱟᱝ? ᱦᱮ ᱛᱟᱞᱦᱮ ᱡᱟᱦᱟᱭ ᱠᱚᱣᱟᱜ ᱵᱟᱠᱚ ᱠᱚᱨᱟᱣ ᱜᱟᱱᱚᱜᱼᱟ ᱟᱸᱡᱚᱢ ᱠᱟᱱᱟ?
ᱦᱳᱭ ᱦᱳᱭ ᱦᱳᱭ
ᱡᱟᱦᱟᱸᱭ ᱠᱚ ᱵᱟᱠᱚ ᱠᱚᱨᱟᱣᱮᱫ ᱠᱟᱱᱟ ᱛᱟᱦᱞᱮ ᱵᱟᱠᱚ ᱠᱚᱨᱟᱣᱮᱜ ᱠᱟᱱᱟ ᱩᱱᱠᱩ ᱫᱚ ᱠᱟᱹᱴᱤᱡ ᱦᱤᱝᱥᱟᱹ ᱠᱚ ᱵᱩᱡᱷᱟᱹᱣᱮᱫ ᱜᱮᱭᱟ ᱟᱫᱚ ᱩᱱᱠᱩ ᱼᱼ ᱮᱢᱟ ᱨᱳᱠᱳᱢ ᱠᱟᱱ ᱡᱮᱫᱤᱱ ᱡᱮᱫᱤᱱ᱾ ᱦᱚᱲᱟᱜ ᱠᱟ ᱠᱟᱹᱢᱤ ᱜᱮᱛᱚ ᱚᱱᱟᱜᱮ ᱦᱮᱸ ᱵᱟᱝ
ᱦᱳᱭ ᱛᱚ ᱚᱱᱟᱜᱮ ᱢᱮᱱᱮᱫ ᱠᱟᱱ ᱛᱮᱠᱚᱧ ᱠᱩᱞᱤ ᱠᱮᱫ ᱢᱮᱭᱟ᱾
ᱟᱪᱪᱷᱟ ᱟᱪᱪᱷᱟ ᱟᱰᱤ ᱱᱟᱯᱟᱭ ᱛᱮᱦᱮᱧᱼᱼ ᱚᱱᱟ ᱦᱟᱸᱜ ᱠᱚᱞ ᱨᱮᱱᱟᱜ ᱫᱚ ᱪᱟᱵᱟᱜ ᱠᱟᱱᱟ ᱛᱮᱦᱮᱧ ᱵᱟᱨᱚᱴᱟ ᱛᱮ
ᱛᱚ ᱟᱫᱚ ᱢᱟᱱᱮ ᱢᱮᱱᱮᱫ ᱠᱟᱱᱟ ᱠᱚ ᱮᱠᱥᱚ ᱟᱥᱤ ᱢᱤᱱᱤᱴ ᱠᱚᱢᱯᱞᱤᱴᱟᱢ ᱛᱚᱵᱮ ᱜᱮ ᱢᱟᱱᱮ ᱧᱟᱢᱟ ᱯᱚᱭᱥᱟ᱾
ᱟᱪᱪᱷᱟ ᱟᱪᱪᱷᱟ ᱦᱮᱸ ᱛᱟᱦᱞᱮ ᱦᱚᱭᱦᱚᱸ ᱫᱟᱲᱮᱭᱟᱜᱼᱟ ᱚᱱᱠᱟ ᱫᱚ ᱦᱟᱸᱜ ᱛᱤᱱᱟᱹᱜ ᱴᱟ ᱥᱟᱨᱤ ᱛᱤᱱᱟᱹᱜ ᱴᱟᱼᱼ ᱪᱤᱠᱟᱹ ᱵᱤᱱ ᱵᱩᱡᱷᱟᱹᱣ ᱧᱟᱢᱟ ᱟᱞᱤᱧ ᱟᱞᱤᱧ ᱦᱚᱸ ᱟᱣᱨᱤ ᱞᱤᱧ ᱠᱚᱢᱯᱞᱤᱴᱟ᱾
ᱚᱱᱟᱜᱮ ᱟᱞᱤᱧ ᱫᱚ ᱱᱚᱵᱽᱵᱳᱭ ᱢᱤᱱᱤᱴ ᱫᱚ ᱠᱚᱢᱯᱞᱤᱴ ᱠᱟᱱ ᱛᱟᱞᱤᱧᱟ ᱟᱫᱚ ᱚᱱᱟᱼᱼ ᱯᱷᱨᱚᱢ ᱦᱚᱧ ᱟᱯᱞᱮᱴ ᱠᱟᱫᱟ ᱟᱫᱚ ᱚᱱᱟᱼᱼ ᱞᱟᱦᱟ ᱠᱷᱚᱱᱟᱜ ᱤᱧ ᱠᱚᱭᱚᱜ ᱠᱟᱱᱟ ᱢᱮᱱᱫᱟ ᱤᱭᱩ ᱯᱤ ᱟᱭ ᱤᱭ ᱤᱭᱟᱹᱜ ᱛᱤᱧᱟᱹ ᱦᱟᱸᱜ ᱛᱤᱦᱤᱧ ᱦᱟᱸᱜ ᱟᱨ ᱛᱤᱦᱤᱧ ᱦᱚᱸ ᱵᱟᱝ ᱤᱭᱟᱹ ᱠᱟᱱ ᱛᱤᱧᱟᱹ᱾ ᱠᱟᱢ ᱜᱮ ᱵᱟᱪᱩᱜ ᱟᱦᱟᱸᱜ ᱜᱟᱯᱟ ᱫᱚ ᱢᱮᱱᱫᱟ ᱠᱚ ᱪᱟᱵᱟᱜ᱾
ᱟᱰᱤ ᱫᱤᱱ ᱦᱩᱭᱱᱟᱛᱚ ᱤᱧᱟᱹᱜ ᱦᱚᱸ ᱦᱟᱸᱜ ᱵᱟᱠᱚ ᱤᱭᱟᱹᱣ ᱠᱟᱫᱟ ᱥᱳᱣ ᱠᱟᱫᱟ ᱛᱚ ᱚᱱᱟᱜᱮᱼᱼ ᱮᱠᱟᱣᱩᱱᱴ ᱮᱴ ᱠᱟᱱᱟ ᱟᱫᱚ ᱛᱤᱥ ᱪᱚ ᱦᱟᱸᱜ ᱦᱩᱭᱩᱜᱼᱟ ᱚᱱᱟᱞᱤᱧᱼᱼ
ᱟᱫᱚ ᱚᱱᱟ ᱫᱚ ᱚᱱᱟᱴᱟᱜ ᱫᱚ ᱪᱟᱵᱟᱭᱮᱱᱟ ᱟᱫᱚ ᱦᱟᱱᱟᱴᱟᱜ ᱦᱤᱡᱩᱜ ᱠᱟᱱᱟ ᱚᱱᱟ ᱚᱱᱟ ᱠᱮᱡᱮᱱ ᱥᱮ ᱱᱟᱣᱟ ᱢᱤᱫᱴᱮᱱ ᱛᱩᱫ ᱠᱟᱱᱟ
ᱚᱱᱟ ᱤᱭᱟᱹ ᱴᱨᱟᱱᱥᱠᱤᱨᱤᱯᱥᱚᱱ ᱡᱟᱦᱟᱸ ᱫᱚ ᱨᱮᱠᱚᱨᱰ ᱵᱮᱱ ᱟᱸᱡᱚᱢᱟ ᱟᱨ ᱚᱞᱟᱵᱤᱱ ᱚᱱᱟ ᱢᱟ ᱦᱟᱸᱜ ᱟᱰᱤ ᱫᱤᱱ ᱠᱷᱚᱱᱟᱜ ᱪᱟᱹᱞᱩᱣ ᱠᱟᱱᱟ ᱚᱱᱟ ᱫᱚ᱾
ᱦᱮᱸ ᱟᱫᱚ ᱨᱮᱡᱤᱥᱴᱮᱥᱚᱱ ᱫᱚ ᱪᱟᱹᱞᱩᱣ ᱠᱟᱱᱟ ᱟᱫᱚ ᱵᱟᱞᱤᱧ ᱠᱚᱨᱟᱣ ᱠᱟᱫᱟ ᱚᱱᱟ ᱫᱚ ᱮᱠᱷᱚᱱ ᱫᱚ᱾
ᱟᱪᱪᱷᱟ ᱚᱱᱟ ᱫᱚ ᱦᱟᱸᱜ ᱢᱤᱫᱥᱚ ᱟᱥᱤ ᱢᱤᱱᱤᱴ ᱯᱩᱨᱟᱹᱣ ᱠᱟᱛᱮ ᱜᱮ ᱦᱟᱸᱜ ᱵᱤᱱ ᱯᱷᱚᱨᱚᱢ ᱵᱤᱱ ᱯᱷᱤᱞᱟᱯ ᱫᱟᱲᱮᱭᱟᱜᱼᱟ ᱦᱳᱭᱛᱳ ᱜᱩᱜᱩᱞ ᱢᱤᱴ ᱢᱮᱱᱟᱜᱼᱟ ᱛᱚ ᱠᱤᱦᱤᱧ ᱛᱟᱦᱞᱮ ᱢᱤᱫ ᱥᱚ ᱥᱟᱥᱤ ᱢᱤᱱᱤᱴ ᱯᱩᱨᱼᱼ ᱯᱩᱨᱟᱹᱣᱵᱤᱱ ᱟᱨ ᱜᱩᱜᱩᱞ ᱢᱤᱴ ᱨᱮ ᱡᱚᱭᱮᱱ ᱵᱤᱱ ᱦᱟᱸᱜ ᱚᱸᱰᱮ ᱦᱟᱸᱜ ᱟᱠᱚ ᱞᱤᱝᱠ ᱠᱚ ᱮᱢᱟ ᱚᱱᱟ ᱤᱭᱟᱹ ᱨᱮᱱᱟᱜ ᱚᱱᱟᱼᱼ ᱴᱨᱟᱱᱥᱠᱨᱤᱯᱥᱚᱱ ᱚᱱᱟ ᱧᱟᱢ ᱨᱮᱱᱟᱜ ᱟᱨᱠᱤ ᱚᱱᱟᱵᱤᱱ ᱠᱚᱨᱟᱼᱼ ᱯᱷᱤᱞᱟᱯ ᱞᱮᱠᱷᱟᱱ ᱜᱮ ᱟᱫᱚᱵᱤᱧ ᱧᱟᱢᱟ ᱜᱟᱯᱟ ᱥᱮᱛᱟᱜ ᱫᱚᱥᱴᱟ ᱮᱜᱟᱨᱚᱴᱟ ᱛᱮ ᱫᱚ᱾
ᱳ ᱦᱳᱭ ᱦᱳᱭ ᱛᱟᱦᱞᱮ ᱟᱵᱮᱱ ᱫᱚ ᱚᱱᱟ ᱢᱤᱴᱤᱝ ᱨᱮᱫᱚ ᱡᱚᱭᱮᱱᱚᱜ ᱠᱟᱱ ᱛᱟᱦᱮ ᱵᱮᱱ?
ᱦᱮᱸ ᱡᱚᱭᱮᱱ ᱫᱚ ᱦᱟᱸᱜ ᱱᱤᱛᱳᱜ ᱫᱚ ᱟᱣᱨᱤ ᱞᱤᱧ ᱡᱚᱭᱮᱱ ᱵᱟᱲᱟᱜᱼᱟ ᱛᱮᱦᱮᱧ ᱦᱟᱜᱺᱠᱚ ᱜᱩᱨᱩᱯ ᱨᱮᱠᱚ ᱮᱢᱟ ᱩᱱ ᱡᱚᱭᱮᱱ ᱥᱮ ᱦᱟᱸᱜ᱾ ᱢᱟᱱᱮ ᱢᱤᱫ ᱥᱚ ᱟᱥᱤ ᱢᱤᱱᱤᱴ ᱠᱚᱢᱯᱞᱤᱴ ᱵᱤᱱ ᱟᱨᱠᱤ ᱡᱟᱦᱟ ᱞᱮᱠᱟ ᱠᱟᱛᱮᱫ ᱜᱮ᱾ ᱨᱤᱥᱤᱯ ᱠᱚᱞ ᱨᱤᱥᱤᱯ ᱨᱮᱦᱚᱸ ᱚᱱᱠᱟ ᱜᱮ
ᱟᱫᱚ ᱮᱠᱷᱚᱱ ᱢᱤᱫ ᱫᱤᱱ ᱛᱮᱫᱚ ᱪᱮᱫ ᱞᱮᱠᱟᱢ ᱠᱚᱢᱯᱞᱤᱴᱟ ᱮᱠᱥᱚ ᱚᱱᱟ ᱦᱚᱸ ᱟᱭᱢᱟ ᱠᱟᱱ ᱜᱮᱭᱟ ᱟᱭᱢᱟᱼᱼ ᱥᱟᱝ ᱜᱟᱞᱢᱟᱨᱟᱣ ᱦᱩᱭᱩᱜ ᱛᱟᱢᱟ᱾
ᱦᱮᱸ ᱟᱫᱚ ᱵᱟᱝ ᱠᱚᱞ ᱨᱤᱥᱤᱵᱷ ᱞᱮᱠᱷᱟᱱ ᱫᱚ ᱦᱩᱭ ᱜᱚᱫᱚᱜᱼᱟ᱾ ᱟᱫᱚ ᱟᱹᱵᱤᱱ ᱛᱚᱵᱤᱱ ᱜᱚᱞᱯᱷᱚ ᱠᱟᱫ ᱜᱮᱭᱟ ᱠᱚᱞ ᱠᱟᱜ ᱜᱮᱭᱟᱵᱤᱱ ᱞᱟᱦᱟ ᱛᱮᱦᱚᱸᱵᱤᱱ ᱨᱤᱥᱤᱵᱷ ᱵᱟᱲᱟᱣ ᱠᱟᱫ ᱜᱮᱭᱟ ᱛᱚ᱾
ᱦᱳᱭ ᱦᱳᱭ ᱦᱳᱭ
ᱛᱟᱦᱞᱮ ᱦᱟᱸᱜ ᱪᱟᱯ ᱵᱟᱹᱱᱩᱜ-ᱟ ᱛᱟᱲᱟᱛᱟᱲᱤ ᱜᱮ ᱯᱩᱨᱟᱹᱜ ᱛᱟᱵᱤᱱᱟ ᱵᱟᱨᱚ ᱴᱟ ᱦᱟᱵᱤᱡ ᱵᱟᱥᱛᱚ ᱢᱮᱱᱟᱜᱼᱟ ᱦᱟᱸᱜ᱾ ᱪᱟᱯ ᱟᱞᱚ ᱵᱤᱱ ᱦᱟᱛᱟᱣᱟ᱾
ᱚ ᱴᱷᱤᱠ ᱜᱮᱭᱟ ᱚᱱᱟ ᱠᱚᱜᱤᱧ ᱠᱩᱞᱤ ᱠᱮᱫ ᱢᱮᱭᱟ ᱢᱟᱱᱮ ᱤᱧ ᱤᱱᱟᱹᱜ ᱵᱟᱹᱧ ᱵᱟᱲᱟᱭᱟ ᱛᱚ ᱟᱨ ᱜᱟᱛᱤ ᱠᱚᱲᱟ ᱦᱚᱸ ᱢᱟᱱᱮ ᱩᱱᱠᱩ ᱵᱟ ᱵᱟᱠᱚ ᱵᱟᱲᱟᱭᱟ ᱚᱱᱟᱹᱜ ᱫᱚ ᱚᱱᱟ ᱱᱤᱭᱟᱹ ᱫᱚ ᱟᱫᱚ ᱚᱱᱟᱜᱤᱧ ᱠᱩᱞᱤ ᱠᱮᱫ ᱢᱮᱭᱟ᱾
ᱡᱟᱭᱦᱳᱠ ᱵᱟᱲᱟᱭ ᱡᱚᱝ ᱫᱚ ᱫᱚᱨᱠᱟᱨ, ᱦᱮᱸ ᱥᱮ ᱵᱟᱝ?
ᱦᱳᱭ ᱦᱳᱭ᱾
ᱟᱪᱪᱷᱟ ᱡᱟᱦᱟᱱᱟᱜ ᱥᱟᱰᱮ ᱟᱸᱡᱚᱢᱚᱜ ᱠᱟᱱᱟ ᱠᱤ ᱜᱚᱝᱠᱮ?
ᱦᱳ ᱟᱸᱡᱚᱢᱚᱜ ᱠᱟᱱ ᱜᱮᱭᱟ ᱟᱵᱮᱱᱟᱜ᱾
ᱟᱫᱚ ᱫᱟᱜ ᱫᱟᱭ ᱛᱚ ᱟᱞᱮ ᱥᱮᱫ ᱫᱚ ᱦᱟᱸᱜ᱾ ᱟᱹᱰᱤ ᱠᱟᱡᱟᱜᱮ ᱫᱟᱜ ᱫᱟ᱾
ᱚ ᱚᱱᱛᱮ ᱫᱚ ᱨᱤᱢᱤᱞ ᱫᱚ ᱨᱤᱢᱤᱞ ᱟᱠᱟᱫ ᱜᱮᱭᱟ ᱟᱞᱮ ᱥᱮᱫ ᱦᱚᱸ᱾
ᱚ᱾ ᱮᱱᱟᱱ ᱦᱚᱸ ᱟᱨ ᱫᱟᱜ ᱢᱟᱱᱮ ᱦᱚᱸᱜᱼᱚᱭ ᱡᱮ ᱯᱳᱭᱞᱳ ᱟᱨᱠᱤ ᱦᱚ-ᱚᱱᱠᱟ ᱫᱟᱜ ᱫᱚ ᱟᱨᱠᱤ ᱢᱟᱱᱮ ᱡᱳᱨ ᱡᱳᱨ ᱥᱟᱹᱦᱤᱡ ᱟᱨᱠᱤ ᱡᱟᱦᱟᱸ ᱫᱟᱜ ᱠᱚᱫᱚ ᱵᱟᱫᱽ ᱯᱩᱠᱷᱨᱤ ᱦᱚᱸ ᱯᱮᱨᱮᱡᱚᱜ ᱱᱚᱜ-ᱚᱝᱠᱟ ᱫᱟᱜ ᱟᱨᱠᱤ᱾
ᱦᱳᱭ ᱦᱳᱭ ᱦᱳᱭ᱾
ᱦᱮᱸ᱾ ᱟᱯᱮ ᱥᱮᱫ ᱵᱟᱭ ᱫᱟᱜ ᱟᱯᱮ ᱠᱟᱱᱟ?
ᱟᱞᱮ ᱥᱮᱫ ᱫᱚ ᱮᱠᱷᱚᱱ ᱫᱚ ᱨᱤᱢᱤᱞ ᱫᱚ ᱨᱤᱢᱤᱞ ᱟᱠᱟᱫ ᱜᱮᱭᱟ ᱚᱱᱟ ᱫᱟᱜ ᱠᱮᱫᱟᱭ ᱟᱫᱚᱢ ᱟᱪᱠᱟ ᱦᱤᱡᱩᱜ ᱠᱟᱱᱟ ᱚᱱᱛᱮ ᱫᱚ ᱢᱟᱱᱮ ᱟᱪᱠᱟ ᱫᱟᱜ ᱜᱚᱜ ᱮᱫᱟᱭ ᱟᱨᱚ ᱵᱚᱱᱫᱚ ᱜᱚᱜ ᱮᱫᱟᱭ ᱚᱝᱠᱟ᱾ ᱟᱫᱚ ᱚᱱᱟ ᱞᱟᱜᱟᱛᱟᱨ ᱫᱚ ᱵᱟᱭ ᱫᱟᱜ ᱮᱫ ᱠᱟᱱᱟ ᱚᱱᱛᱮ ᱫᱚ᱾
ᱟᱨ ᱫᱮᱠᱷᱤ ᱨᱚᱦᱚᱭ ᱠᱚᱦᱚᱸ ᱦᱟᱸᱜ-ᱚᱭ ᱛᱚ ᱜᱩᱛᱩᱨᱼᱟ ᱦᱟᱲᱳ ᱫᱚ ᱡᱟᱹᱱᱤᱡ ᱨᱚᱦᱚᱭ ᱜᱟᱱᱚᱜ-ᱟ᱾ ᱟᱫᱚ ᱦᱚᱸᱜ-ᱚᱭ ᱫᱟᱜᱚᱜ ᱠᱟᱱᱟ᱾ ᱮᱱᱟᱱ ᱦᱚᱸ ᱟᱹᱰᱤ ᱡᱳᱨᱮ ᱫᱟᱜ ᱠᱮᱫᱟ ᱟᱨ ᱱᱤᱛ ᱫᱚ ᱦᱟᱸᱜ ᱟᱹᱰᱤ ᱡᱳᱨ, ᱫᱟᱜ ᱞᱮᱱᱠᱷᱟᱱ ᱫᱚ ᱵᱷᱟᱜᱤ ᱜᱮ ᱜᱷᱩᱴᱩ ᱫᱚ ᱵᱟᱞᱮ ᱨᱚᱦᱚᱭ ᱫᱟᱲᱮ ᱠᱟᱣᱫᱟ ᱟᱞᱮ ᱫᱚ᱾
ᱩᱸ ᱟᱫᱚ ᱰᱮᱞᱤ ᱞᱮᱠᱟ ᱜᱮ ᱫᱟᱜ ᱟᱯᱮ ᱠᱟᱱᱟᱭ᱾
ᱦᱳᱭ ᱦᱳᱭ ᱚᱱᱛᱮ ᱠᱟᱴᱤᱡ᱾ ᱛᱮᱦᱮᱧ ᱱᱟᱜ ᱠᱟᱹᱴᱤᱡ ᱵᱷᱟᱜᱮ ᱧᱚᱜ ᱫᱟᱜ ᱫᱟᱭ ᱮᱢᱱᱤ ᱪᱮᱴᱷᱟ ᱥᱟᱺᱦᱤᱡ᱾ ᱡᱟᱦᱟᱸ ᱫᱟᱜ ᱫᱚ ᱦᱟᱸᱜ ᱠᱟᱹᱢᱤ ᱨᱮ ᱞᱟᱜᱟᱜᱼᱟ ᱵᱩᱡᱷᱟᱹᱣ᱾
ᱦᱳᱭ ᱦᱳᱭ ᱦᱳᱭ᱾
ᱟᱹᱰᱤ ᱮᱴᱣᱟᱨᱠ ᱰᱤᱥᱴᱟᱵ ᱦᱩᱭᱩᱜ ᱠᱟᱱᱟ ᱵᱟᱲᱟᱭᱟᱢ᱾
ᱦᱮᱸ?
ᱢᱮᱱ ᱫᱟᱹᱧ ᱱᱮᱴᱣᱟᱨᱠ ᱰᱤᱥᱴᱟᱵ ᱫᱟᱭ ᱠᱟᱴᱤᱡ᱾
ᱦᱮᱸ ᱦᱮᱸ ᱫᱟᱜ ᱫᱟᱭ ᱛᱚ ᱛᱟᱦᱚᱞᱮ ᱠᱟᱴᱤᱡ ᱱᱮᱴᱣᱟᱨᱠ-ᱮ ᱯᱨᱚᱵᱞᱮᱢᱮᱫ ᱜᱮᱭᱟᱭ ᱠᱟᱴᱤᱜ ᱵᱷᱟᱜᱤ ᱞᱮᱠᱟ ᱜᱮ᱾
ᱟᱪᱪᱷᱟ ᱴᱷᱤᱠ ᱜᱮᱭᱟ ᱛᱟᱦᱚᱞᱮ ᱢᱟᱱᱮ ᱤᱱᱟᱹᱜ ᱚᱦ ᱢᱟᱱᱮ ᱠᱟᱴᱟᱜ ᱠᱟᱴᱟ ᱠᱟᱴᱟ ᱠᱟᱴᱟ ᱛᱮ ᱟᱸᱡᱚᱢᱚᱜ ᱠᱟᱱᱟ᱾
ᱱᱤᱛᱚᱜ ᱟᱸᱡᱚᱢᱚᱜ ᱠᱟᱱᱟ?
ᱦᱮᱸ ᱦᱮᱸ ᱮᱠᱷᱚᱱ ᱫᱚ ᱟᱸᱡᱚᱢᱚᱜ ᱠᱟᱱᱟ ᱢᱟ ᱟᱫᱚᱢ ᱜᱷᱟᱲᱤᱡ ᱫᱚ ᱢᱟᱱᱮ ᱠᱟᱴ ᱴᱟᱜ ᱠᱟᱱᱟ ᱟᱫᱚᱢ ᱢᱚᱡᱽ ᱛᱮ ᱵᱟᱝ ᱟᱸᱢᱚᱢᱚᱜ ᱠᱟᱱᱟ᱾
ᱦᱮᱸ ᱦᱮᱸ ᱢᱟᱡᱮ ᱢᱚᱫᱽᱫᱷᱮ ᱟᱹᱰᱤ ᱫᱤᱱ ᱠᱷᱚᱡ ᱜᱮ ᱢᱮᱱ ᱫᱚ ᱱᱚᱜ-ᱚᱝᱠᱟ ᱟᱨ ᱱᱚᱣᱟ ᱠᱟᱲᱭᱟ ᱮᱯᱥ ᱛᱮ ᱡᱚᱠᱷᱚᱱᱤᱧ ᱮᱸ ᱴᱷᱤᱠ ᱴᱷᱟᱠ ᱦᱟᱸᱜ ᱱᱮᱴᱣᱟᱨᱠ ᱫᱚ ᱵᱟᱭ ᱧᱟᱢ ᱮᱫᱟ᱾ ᱢᱟᱱᱮ ᱪᱮᱫ ᱞᱮᱠᱟ ᱯᱨᱚᱵᱞᱮᱢ ᱠᱟᱱᱟ ᱟᱫᱚ ᱵᱟᱹᱞᱤᱧ ᱵᱩᱡ ᱫᱟᱲᱮᱭᱟᱜ ᱠᱟᱱᱟ ᱟᱞᱤᱧ ᱫᱚ᱾
ᱡᱟᱸᱣ ᱠᱮᱜ-ᱟ ᱟᱞᱟᱝᱟᱜ ᱚᱠᱛᱚ ᱦᱚᱸ ᱡᱟᱱᱤᱡ ᱪᱟᱵᱟ ᱦᱟᱡᱩᱜ ᱠᱟᱱᱟ, ᱦᱮ ᱥᱮ ᱵᱟᱝ?
ᱦᱳᱭ ᱦᱳᱭ ᱦᱳᱭ ᱛᱟᱦᱚᱞᱮ ᱢᱟᱱᱮ ᱤᱱᱟᱹᱜ ᱤᱱᱟᱹᱜ ᱜᱮ ᱛᱟᱦᱚᱞᱮ ᱫᱚ ᱦᱮᱸᱣ ᱦᱳᱭ᱾
ᱦᱮᱸ, ᱦᱳᱭ ᱦᱳᱭ ᱡᱚᱦᱟᱨ ᱜᱮ ᱜᱚᱝᱠᱮ ᱦᱟᱸᱜ ᱟᱨᱚ ᱚᱝᱠᱟ ᱦᱟᱸᱜ ᱨᱚᱯᱚᱲ ᱦᱩᱭᱩᱜᱼᱟ, ᱪᱮᱸ ᱵᱟᱝ? ᱦᱮᱸ᱾